ᱦᱮᱞᱳ,
ᱚ ᱢᱮᱰᱟᱢ ᱞᱟᱹᱭ ᱫᱟᱞᱤᱧ ᱟᱸᱡᱚᱢᱚᱜ ᱠᱟᱱᱟ ᱛᱚ ᱟᱹᱞᱤᱧᱟᱜ,
ᱦᱳᱭ, ᱡᱚᱦᱟᱨ ᱜᱮ ᱡᱚᱦᱟᱨ ᱜᱮ
ᱦᱮᱸ, ᱡᱚᱦᱟᱨ ᱜᱮ
ᱟᱵᱤᱱ ᱵᱤᱱ ᱟᱸᱡᱚᱢ ᱢᱮᱜ-ᱟ ᱟᱞᱤᱧᱟ?
ᱦᱮᱸ, ᱟᱸᱡᱚᱢᱚᱜ ᱠᱟᱱᱟ
ᱵᱮᱠᱜᱨᱟᱣᱩᱱᱰ ᱱᱚᱭᱥᱮ ᱡᱟᱦᱟᱱᱟᱜ ᱟᱸᱡᱚᱢᱚᱜ ᱠᱟᱠᱤ ᱟᱞᱤᱧᱟᱹ?
ᱵᱟᱝ ᱵᱟᱝ ᱟᱹᱞᱤᱧᱟ-ᱟᱸᱡᱚᱢᱚᱜ ᱠᱟᱱᱟ?
ᱸ ᱵᱟᱝ ᱜᱮ,
ᱢᱮᱱ ᱫᱟᱞᱤᱧ ᱟᱯᱮ ᱥᱮᱫ ᱫᱚ ᱱᱮᱛᱟᱨ ᱫᱤᱱ ᱫᱚ ᱠᱳᱱᱳ ᱢᱮᱞᱟ ᱠᱚ ᱫᱚ ᱵᱟᱝ ᱦᱳᱭᱳᱜ ᱛᱮ?
ᱟᱪᱪᱷᱟ ᱧᱮᱧᱮᱞ ᱠᱚ ᱞᱟᱹᱭ ᱛᱮᱵᱮᱱ ᱞᱟᱹᱭᱮᱫ ᱠᱟᱱᱟ ᱦᱳᱭ?
ᱦᱩᱸ,
ᱦᱮᱞᱳ,
ᱦᱮᱸ ᱢᱮᱱ ᱫᱟᱞᱤᱧ ᱢᱮᱞᱟ ᱠᱚ ᱫᱚ ᱟᱯᱮ ᱥᱮᱫ ᱫᱚ ᱵᱟᱝ ᱦᱳᱭᱳᱜ ᱛᱮ? ᱦᱮᱸ ᱟᱸᱡᱚᱢ ᱫᱟᱞᱤᱧ
ᱦᱳᱭ, ᱦᱩᱭᱩᱜ ᱜᱮᱭᱟ ᱛᱳᱞᱤᱧ ᱞᱟᱹᱭᱟ ᱡᱮ ᱱᱟᱦᱟᱜ ᱱᱤᱛᱳᱜ ᱫᱚ ᱱᱤᱛᱳᱜ ᱫᱚ ᱱᱟᱦᱟᱜ ᱚᱱᱠᱟ ᱪᱮᱫ ᱢᱮᱞᱟ ᱦᱚᱸ ᱵᱟᱝ ᱢᱮᱱᱟᱜᱼᱟ ᱦᱳᱭ ᱥᱮ,
ᱟᱪᱪᱷᱟ,
ᱚᱸᱰᱮ ᱱᱦᱟᱸᱜ ᱱᱚᱣᱟ ᱵᱷᱟᱫᱚᱨ ᱵᱚᱸᱜᱟ ᱯᱟᱨᱚᱢ ᱠᱟᱛᱮᱜ ᱡᱟᱦᱟᱸ ᱠᱚ ᱞᱟᱹᱭᱟ ᱪᱷᱟᱛᱟ ᱢᱮᱞᱟ ᱡᱟᱦᱟᱸ ᱮᱦᱚᱵᱚᱜ ᱛᱟᱦᱮᱸ ᱦᱳᱭᱥᱮ, ᱛᱟ ᱟᱞᱮ ᱥᱮᱱ ᱫᱚ ᱱᱦᱟᱸᱜ ᱚᱸᱠᱟ ᱪᱷᱟᱛᱟ ᱢᱮᱞᱟᱜ ᱦᱳᱭ ᱡᱟᱦᱟᱸ ᱠᱟᱨᱢᱟ ᱯᱩᱡᱟᱹ ᱵᱮᱱ ᱟᱸᱡᱚᱢ ᱟᱠᱟᱜ ᱟ?
ᱠᱟᱨᱢᱟ ᱯᱩᱡᱟᱹ ᱵᱟᱝᱼᱟ?
ᱦᱚᱸ ᱟᱞᱮᱥᱮᱱ ᱫᱚ ᱠᱟᱨᱢ- ᱦᱳᱭ ᱟᱞᱮ ᱥᱮᱱ ᱫᱚ ᱠᱟᱨᱢᱟ ᱠᱚ ᱡᱟᱣᱟᱭ ᱛᱟᱦᱮᱸᱠ ᱚᱱᱟ ᱫᱚ ᱠᱩᱲᱤ ᱜᱤᱫᱽᱨᱟᱹ ᱚᱸ ᱢᱟᱱᱮ ᱚᱱᱟ ᱫᱚ ᱢᱤᱫᱴᱟᱹᱱ ᱵᱚᱭᱦᱟᱣᱟᱜ ᱯᱚᱨᱚᱵᱽ ᱞᱮᱠᱟ ᱠᱚ ᱫᱚᱦᱚᱭ ᱛᱟᱦᱮᱸᱜ ᱦᱳᱭ ᱥᱮ? ᱟᱫᱚ ᱚᱱᱟ ᱱᱦᱟᱸᱜ ᱢᱚᱬᱮ ᱫᱤᱱ ᱡᱮ ᱱᱟᱝ ᱠᱚ ᱡᱟᱣᱟᱭ ᱛᱟᱦᱮᱸᱱᱟ ᱟᱫᱚ ᱚᱱᱟ ᱦᱚᱸ ᱠᱚ ᱵᱷᱟᱥᱟᱱ ᱜᱤᱰᱤ ᱠᱟᱜᱼᱟᱜ, ᱟᱫᱚ ᱤᱱᱟᱹ ᱯᱚᱨᱮ ᱠᱷᱚᱱ ᱜᱮ ᱱᱦᱟᱸᱜ ᱵᱷᱟᱥᱟᱱ ᱠᱟᱛᱮᱜ ᱠᱚ ᱞᱮᱠᱷᱟᱭ ᱛᱟᱦᱮᱸᱫ ᱛᱤᱱᱟᱹᱜ ᱫᱤᱱ ᱯᱟᱲᱟᱜ ᱠᱟᱱᱟ, ᱚᱠᱟ ᱦᱤᱞᱳᱜ ᱯᱟᱲᱟᱜ ᱠᱟᱱᱟ, ᱟᱫᱚ ᱚᱱᱮᱱ ᱠᱷᱚᱱ ᱜᱮ ᱱᱦᱟᱸᱜ ᱯᱩᱭᱞᱩ ᱢᱮᱞᱟ ᱫᱚ ᱮᱛᱚᱦᱚᱵᱚᱜᱼᱟ ᱡᱟᱦᱟᱸ ᱞᱮ ᱞᱟᱹᱭᱼᱟ ᱪᱷᱟᱛᱟ ᱢᱮᱞᱟ᱾ ᱡᱟᱦᱟᱸ ᱫᱚ ᱴᱟᱺᱰᱤ ᱨᱮᱠᱚ ᱯᱩᱡᱟᱹᱭ ᱛᱟᱦᱮᱸᱜ ᱟᱨ ᱚᱸᱰᱮ ᱢᱟᱱᱮ ᱵᱚᱪᱷᱚᱨ ᱵᱚᱪᱷᱚᱨ ᱜᱮ ᱦᱩᱭᱩᱜ ᱛᱟᱦᱮᱸᱜ ᱦᱳᱭᱥᱮ᱾
ᱦᱩᱸ ᱦᱩ᱾
ᱟᱫᱚ ᱤᱱᱟᱹ ᱛᱟᱭᱚᱢ ᱠᱷᱚᱡ ᱟᱨᱦᱚᱸ ᱵᱟᱨᱚ ᱫᱤᱱ ᱯᱚᱨ ᱦᱩᱭᱩᱜ ᱛᱟᱦᱮᱸᱱᱟ ᱟᱨᱦᱚᱸ ᱪᱷᱟᱛᱟ ᱢᱮᱞᱟ ᱜᱮ ᱠᱚ ᱞᱟᱹᱭᱼᱟ, ᱟᱨ ᱚᱱᱟ ᱠᱷᱚᱱ ᱟᱨᱦᱚᱸᱵ ᱵᱟᱨᱚ ᱫᱤᱱᱤᱠ ᱵᱟᱝᱠᱷᱟᱱ ᱯᱚᱸᱫᱽᱨᱚ ᱫᱤᱱ ᱯᱚᱨᱮ ᱦᱩᱭᱩᱜ ᱛᱟᱦᱮᱸᱜ ᱡᱟᱦᱟᱸᱭ ᱫᱚ ᱫᱟᱸᱥᱟᱭ ᱢᱮᱞᱟ ᱵᱚᱱ ᱞᱟᱹᱭᱼᱟ, ᱦᱳᱭ ᱥᱮ᱾ ᱟᱯᱮᱥᱮᱱ ᱦᱩᱭᱩᱜ ᱛᱟᱦᱮᱸᱱᱟ ᱫᱟᱸᱥᱟᱭ ᱢᱮᱞᱟ ᱡᱟᱦᱟᱸ ᱫᱚᱠᱚ ᱞᱟᱹᱭᱼᱟ ᱫᱮᱵᱤ ᱢᱮᱞᱟ ᱵᱮᱝᱜᱚᱞ ᱥᱮᱱ ᱫᱚᱠᱚ ᱨᱚᱲᱼᱟ, ᱟᱞᱮ ᱥᱮᱱ ᱫᱚ ᱱᱷᱟᱸᱜ ᱫᱩᱨᱜᱟᱹ ᱯᱩᱡᱟᱹ ᱞᱮ ᱞᱟᱹᱭᱼᱟ᱾
ᱟᱪᱪᱷᱟ ᱦᱮᱸ ᱦᱮᱸ, ᱫᱩᱨᱜᱟᱹ ᱯᱩᱡᱟᱹ ᱛᱚ ᱦᱩᱭᱩᱜᱼᱟ᱾
ᱦᱳᱭ ᱟᱨ ᱤᱱᱟᱹ ᱫᱩᱨᱜᱟᱹ ᱯᱩᱡᱟᱹ ᱦᱳᱭ ᱤᱱᱟᱹ ᱛᱟᱭᱚᱢ ᱠᱷᱚᱡ ᱱᱷᱟᱸᱜ ᱟᱫᱚ ᱠᱚ ᱞᱟᱹᱭ ᱦᱟ ᱠᱟᱹᱞᱤ ᱯᱩᱡᱟᱹ ᱦᱩᱭ ᱮᱱᱟ ᱦᱟᱸᱜ ᱟᱨᱦᱚᱸ ᱚᱸᱠᱟ ᱟᱭᱢᱟ ᱞᱮᱠᱟᱱᱟᱜ ᱯᱩᱡᱟᱹ ᱠᱚ ᱦᱩᱭᱩᱜ ᱛᱟᱦᱮᱸᱜ ᱟᱨ ᱤᱱᱟᱹ ᱛᱟᱭᱚᱢ ᱛᱟᱭᱚᱢ ᱛᱮ ᱟᱫᱚ ᱧᱮᱧᱮᱞ ᱦᱩᱭᱩᱜ ᱛᱟᱦᱮᱸᱜ ᱦᱳᱭᱥᱮ᱾ ᱟᱨ ᱱᱤᱛᱚᱜ ᱡᱩᱫᱤ ᱞᱤᱧ ᱞᱟᱹᱭᱼᱟ, ᱛᱚ ᱢᱤᱫᱴᱟᱹᱱ ᱯᱟᱨᱚᱢᱮᱱᱟ ᱡᱟᱦᱟᱸ ᱫᱚ ᱛᱤᱥ ᱡᱩᱱ ᱦᱩᱞ ᱢᱟᱦᱟ ᱢᱮᱱ ᱠᱟᱛᱮᱜ ᱵᱚᱱ ᱵᱟᱰᱟᱭᱟ,
ᱦᱩᱸ ᱦᱩᱸ,
ᱟᱫᱚ ᱟᱞᱮᱥᱮᱱ ᱫᱚ ᱱᱷᱟᱸᱜ ᱱᱚᱛᱮ ᱠᱟᱨᱚᱱ ᱞᱟᱹᱴᱩ ᱜᱮ ᱦᱩᱭᱩᱜ ᱛᱟᱦᱮᱸᱱ ᱦᱳᱭᱥᱮ᱾
ᱦᱩᱸ ᱦᱩᱸ,
ᱚᱱᱟ ᱫᱚ ᱡᱟᱦᱟᱸ ᱞᱮ ᱢᱮᱱᱟ ᱥᱤᱫᱼᱫᱩ ᱠᱟᱹᱱᱦᱩ ᱧᱮᱧᱮᱞ᱾ ᱠᱟᱨᱚᱱ ᱧᱮᱧᱮᱞ ᱫᱚ ᱵᱟᱝ ᱠᱟᱱᱟ, ᱟᱫᱚ ᱱᱷᱟᱸᱜ ᱱᱮᱛᱟᱨ ᱢᱟ ᱚᱱᱟ ᱢᱟ ᱦᱩᱞ ᱢᱟᱦᱟ ᱞᱮᱠᱟᱛᱮ ᱱᱟᱤᱴᱼ- ᱯᱨᱳᱜᱨᱟᱢ ᱠᱚᱠᱚ ᱟᱭᱢᱟ ᱡᱟᱭᱜᱟ ᱨᱮᱠᱚ ᱦᱩᱭ ᱦᱚᱪᱚᱭᱮᱜ ᱠᱟᱱᱟ, ᱟᱫᱚ ᱢᱟᱱᱮ ᱢᱤᱫᱴᱷᱮᱱ ᱦᱚᱲ ᱡᱩᱫᱤ ᱠᱚ ᱡᱟᱣᱲᱟᱜ ᱠᱟᱱᱟ ᱟᱨ ᱡᱩᱫᱤ
ᱦᱚᱲ ᱡᱟᱣᱲᱟᱜ ᱠᱟᱱᱟ ᱠᱚ ᱛᱚ ᱱᱤᱦᱟᱹᱛᱤ ᱠᱟᱱᱟ ᱚᱸᱰᱮ ᱫᱚ ᱫᱚᱠᱟᱱ ᱠᱚᱠᱚ ᱦᱤᱡᱩᱜ ᱛᱟᱦᱮᱸ,
ᱦᱩᱸ ᱦᱩᱸ,
ᱟᱫᱚ ᱢᱤᱫᱴᱟᱹᱱ ᱚᱱᱟ ᱧᱮᱧᱮᱞ ᱞᱮᱠᱟ ᱦᱩᱭᱩᱜ ᱛᱟᱦᱮᱱᱟ, ᱦᱳᱭ ᱥᱮ᱾
ᱟᱼᱪᱪᱷᱟ,
ᱟᱯᱮ ᱥᱮᱱ ᱫᱚ ᱚᱸᱠᱟ ᱪᱮᱜ ᱠᱚ ᱧᱮᱧᱮᱞ ᱦᱩᱭᱩᱜ ᱛᱟᱦᱮᱸᱱ?
ᱟᱞᱮᱥᱮᱫ ᱫᱚ ᱧᱮᱧᱮᱞ ᱫᱚ ᱪᱮᱫ ᱞᱤᱧ ᱞᱟᱹᱭ ᱟᱹᱵᱤᱱᱟ ᱢᱮᱰᱚᱢ ᱱᱮᱛᱟᱨ ᱫᱚ ᱱᱚᱜᱼᱚᱸᱭ ᱱᱚᱜᱼᱚᱸᱭ ᱱᱚᱜᱼᱚᱸᱭ ᱱᱤᱛᱚᱜ ᱦᱟᱸᱜ ᱡᱟᱦᱟᱸ ᱚᱱᱮ ᱨᱚᱛᱷ ᱵᱤᱱ ᱧᱮᱞ ᱟᱠᱟᱫᱟ ᱨᱚᱛᱷ?
ᱦᱳᱭ ᱚᱱᱟ ᱢᱟ ᱛᱚ ᱦᱚᱞᱟ ᱜᱮ ᱦᱩᱭ ᱮᱱᱟ ᱦᱟᱝ ᱥᱮ?
ᱦᱮᱸ ᱦᱮᱸ ᱟᱫᱚ ᱚᱱᱟ ᱨᱮᱱᱟᱜ ᱜᱮ ᱦᱟᱜ ᱢᱮᱞᱟ ᱠᱚ ᱟᱬᱜᱚ ᱠᱟᱫᱟ ᱟᱞᱮ ᱱᱚᱰᱮ᱾
ᱢᱟᱱᱮ ᱟᱧ ᱫᱚ ᱦᱟᱸᱜ ᱵᱟᱭᱨᱮ ᱨᱮᱞᱤᱧ ᱛᱟᱦᱮᱱᱟ ᱛᱚ ᱟᱫᱚ ᱛᱟᱞᱦᱮ ᱚᱸᱰᱮ ᱦᱟᱸᱜ ᱢᱟᱱᱮ ᱢᱮᱞᱟ ᱠᱚ ᱟᱬᱜᱚ ᱟᱠᱟᱫᱟ ᱥᱟᱶᱛᱮ ᱟᱭᱢᱟ ᱞᱮᱠᱟᱱᱟᱜ ᱪᱩᱲᱤ ᱫᱳᱠᱟᱱ ᱥᱟᱶᱛᱮ ᱠᱩᱲᱤ ᱜᱤᱫᱤᱨᱟᱹ ᱦᱚ ᱠᱚᱲᱟ ᱜᱤᱫᱽᱤᱨᱟᱹ ᱦᱚᱼᱼ ᱟᱭᱢᱟ ᱞᱮᱠᱟᱱᱟᱜ ᱴᱮᱴᱩ ᱠᱚ ᱴᱮᱴᱩ ᱢᱟᱱᱮ ᱴᱮᱴᱩ ᱠᱚᱵᱤᱱ ᱵᱟᱲᱟᱭ ᱜᱮᱭᱟ ᱛᱚ?
ᱴᱮᱴᱩ ᱫᱚ ᱢᱟᱱᱮ ᱟᱵᱚ ᱥᱟᱱᱛᱟᱲ ᱦᱚᱲ ᱵᱟᱝᱠᱚ ᱞᱟᱜᱟᱣ ᱛᱟᱦᱮᱱ ᱴᱮᱴᱩ ᱟᱨᱴᱤᱥᱴ ᱵᱚᱱ ᱞᱟᱹᱭᱮᱜ ᱠᱟᱱᱟ ᱡᱟᱦᱟᱸ ᱫᱚ ᱠᱷᱚᱫᱟ ᱚᱠᱟ ᱞᱮᱠᱟ ᱟᱵᱚ ᱦᱚᱲ ᱫᱚᱵᱚᱱ ᱢᱮᱛᱟᱜ ᱛᱟᱸᱦᱮᱱ᱾
ᱦᱮᱸ ᱮᱠᱫᱚᱢ ᱴᱷᱤᱠ, ᱟᱫᱚ ᱚᱱᱟ ᱠᱚ ᱫᱚᱠᱟᱱ ᱥᱟᱶᱛᱮ ᱟᱭᱢᱟ ᱞᱮᱠᱟᱱᱟᱜ ᱜᱤᱫᱽᱨᱟᱹᱜ ᱠᱷᱮᱞᱱᱟ ᱠᱚ
ᱦᱳᱭ ᱡᱟᱦᱟᱸ ᱵᱮᱱ ᱞᱟᱹᱭ ᱠᱼᱟ ᱥᱮ ᱠᱷᱚᱫᱟ ᱚᱱᱟ ᱫᱚ ᱱᱟᱦᱟᱜ ᱠᱷᱩᱫᱱᱤ ᱠᱷᱚᱫᱟ ᱠᱚ ᱢᱮᱛᱟᱜ ᱫᱫᱟ ᱦᱮᱸ, ᱟᱡ ᱡᱟᱦᱟᱸ ᱵᱮᱱ ᱞᱟᱹᱭ ᱠᱮᱜᱼᱟ ᱴᱮ ᱴᱩ ᱚᱱᱟ ᱫᱚ ᱡᱩᱫᱟᱹ ᱢᱟᱪᱷᱟ ᱜᱮᱭᱟᱼᱼ
ᱟᱸᱡᱚᱢᱮᱫᱼᱟ ᱵᱮᱱ ᱦᱮᱞᱳ?
ᱦᱮᱸ ᱟᱸᱡᱚᱢ ᱮᱫᱟᱞᱤᱧ ᱟᱫᱚ ᱟᱹᱞᱤᱧ ᱫᱚ ᱦᱟᱸᱜ ᱩᱱᱟᱹᱜ ᱫᱚ ᱦᱟᱸᱜ ᱵᱟᱹᱞᱤᱧ ᱵᱟᱲᱟᱭ ᱥᱮ ᱴᱮᱴᱩ ᱠᱷᱚᱫᱟ ᱠᱚᱫᱚ ᱵᱟᱹᱞᱤᱧ ᱠᱷᱚᱫᱟ ᱵᱟᱲᱟ ᱟᱠᱟᱱᱟ ᱥᱮ ᱵᱟᱹᱞᱤᱧ ᱴᱮᱴᱩ ᱵᱟᱲᱟ ᱟᱠᱟᱱᱟ ᱟᱨᱠᱤ᱾
ᱟᱪᱪᱷᱟ ᱚᱱᱟᱛᱮ ᱢᱤᱫᱴᱟᱝ ᱠᱩᱠᱞᱤ ᱞᱤᱧ ᱫᱤᱥᱟᱹ ᱠᱮᱜᱼᱟ ᱦᱳᱭ ᱥᱮᱼᱼ ᱟᱯᱮ ᱥᱮᱱ ᱫᱚᱠᱚ ᱠᱷᱚᱫᱟᱜ ᱛᱟᱦᱮᱱᱟ ᱥᱮ ᱵᱟᱝ ᱟᱵᱚ ᱥᱟᱱᱛᱟᱲ ᱦᱚᱲ ᱫᱚ?
ᱥᱟᱱᱛᱟᱲ ᱦᱚᱲ ᱫᱚ ᱠᱷᱚᱛᱟ ᱵᱚᱞᱛᱮ ᱫᱚ ᱟᱹᱞᱤᱧ ᱱᱤᱡᱮ ᱡᱤᱴᱷᱤᱭᱤᱡ ᱜᱮ ᱟᱹᱞᱤᱧ ᱱᱤᱡᱮ ᱴᱷᱤᱠ ᱜᱮᱭᱟ ᱢᱟᱱᱮ ᱡᱮᱴᱷᱤ ᱢᱟᱱᱮ ᱵᱤᱱ ᱵᱩᱡᱷᱟᱹᱣ ᱛᱚᱼᱼ
ᱵᱟᱝ ᱜᱮ ᱟᱞᱮᱱ ᱱᱚᱝᱠᱟ ᱵᱟᱝᱠᱚ ᱨᱚᱲ ᱛᱟᱸᱦᱮᱱ᱾
ᱡᱤᱴᱷᱤ ᱢᱟᱱᱮ ᱫᱚ ᱦᱩᱭᱩᱜ ᱠᱟᱱᱟ ᱢᱟᱨᱟᱝ ᱵᱟᱤᱡ ᱵᱟᱹᱦᱩ ᱟᱨᱠᱤ ᱪᱮᱫ ᱵᱚᱞᱮ᱾
ᱟᱯᱮ ᱥᱮᱫ ᱫᱚ ᱢᱟᱨᱟᱝᱵᱟ ᱦᱳᱭᱛᱳ ᱠᱚ ᱞᱟᱹᱭᱟ ᱦᱮᱸ ᱥᱮ ᱟᱫᱚ ᱟᱞᱮ ᱥᱮᱫ ᱫᱚ ᱩᱱᱠᱩ ᱢᱟᱨᱟᱝ ᱵᱟᱜ ᱜᱮ ᱦᱜ ᱡᱮᱴᱷᱟ ᱞᱮ ᱢᱮᱛᱟ ᱠᱚᱣᱟ᱾ ᱛᱟ ᱯᱚᱨ ᱪᱮᱫ
ᱟᱪᱪᱷᱟ᱾
ᱫᱚ ᱢᱟᱱᱮ ᱛᱤ ᱛᱮᱠᱚ ᱠᱷᱚᱫᱟ ᱠᱟᱫᱮ ᱢᱟᱱᱮ᱾ ᱢᱟᱱᱮ ᱚᱱᱮ ᱡᱟᱦᱟᱸ ᱚᱱᱮ ᱠᱚᱭᱞᱟ ᱟᱨ ᱪᱮᱫ ᱠᱚᱪᱚ ᱢᱮᱥᱟ ᱠᱟᱛᱮ ᱚᱱᱮ ᱦᱩᱲᱩᱝ ᱵᱷᱣᱟᱹᱜ ᱠᱟᱛᱮᱮᱫ ᱠᱚ ᱚᱱ ᱠᱚ ᱤᱭᱟᱹᱭ ᱫᱚ ᱚᱱᱠᱟ ᱠᱟᱛᱮ ᱠᱚ ᱠᱷᱚᱫᱟ ᱟᱠᱟᱫᱮᱭᱟ ᱟᱨᱠᱤ᱾ ᱠᱟᱹᱴᱤᱡ ᱪᱚᱞᱟᱝ ᱢᱮᱱᱟᱜ ᱛᱟᱭᱟ ᱚᱱᱠᱟ ᱜᱮ ᱟᱭᱢᱟ ᱦᱚᱲ ᱠᱚ ᱠᱷᱚᱫᱟᱜᱼᱟ᱾
ᱟᱪᱪᱷᱟ ᱟᱹᱞᱤᱧ ᱦᱚᱞᱤᱧ ᱨᱚᱲ ᱮᱫᱟ ᱦᱮᱸᱥᱮ ᱟᱵᱮᱱ ᱡᱟᱦᱟᱸ ᱵᱮᱱ ᱞᱟᱹᱭᱠᱮᱜᱼᱟ ᱠᱚᱭᱞᱟ ᱚᱱᱟ ᱫᱚ ᱦᱟᱸᱜ ᱠᱚᱭᱞᱟ ᱫᱚ ᱵᱟᱝ ᱛᱟᱦᱮᱱᱟ ᱟᱞᱮᱥᱮᱱ ᱡᱟᱦᱟᱸ ᱦᱩᱭᱩᱜ ᱛᱟᱦᱮᱸᱫ᱾
ᱟᱪᱪᱷᱟ᱾
ᱡᱮᱢᱚᱱ ᱞᱤᱧ ᱞᱟᱹᱭᱟ ᱚᱱᱟ ᱫᱚ ᱱᱟᱦᱟᱜ ᱠᱷᱚᱫᱟ ᱞᱟᱦᱟᱨᱮ ᱟᱞᱮ ᱥᱮᱱ ᱫᱚ ᱠᱚᱲᱟᱢ ᱠᱚ ᱠᱷᱚᱫᱟᱜ ᱛᱟᱦᱮᱸᱫ ᱦᱳᱭᱥᱮ᱾ ᱟᱨ ᱡᱟᱦᱟᱸᱭᱟᱜ ᱵᱟᱯᱞᱟ ᱦᱩᱭ ᱠᱚᱜᱼᱟ ᱡᱟᱦᱟᱸᱭ ᱵᱟᱹᱦᱩ ᱠᱩᱲᱤ ᱠᱟᱱᱟᱭ ᱡᱩᱫᱤ ᱩᱱᱤ ᱜᱚ ᱵᱟᱵᱟ ᱚᱲᱟᱜ ᱨᱮ ᱵᱟᱭ ᱠᱷᱚᱫᱟ ᱟᱠᱟᱱᱟ ᱛᱚ ᱩᱱᱤ ᱫᱚ ᱱᱟᱦᱟᱜ ᱡᱟᱢᱟᱭ ᱚᱲᱟᱜ ᱨᱮᱠᱚ ᱠᱷᱚᱫᱟ ᱦᱚᱪᱚᱭᱮᱭᱟ᱾ ᱟᱫᱚ ᱛᱤ ᱠᱚᱨᱮ ᱠᱚ ᱠᱷᱚᱫᱟᱜ ᱛᱟᱦᱮᱸᱫ ᱟᱭᱢᱟ ᱞᱮᱠᱟᱱ ᱦᱚᱲ ᱱᱮᱛᱟᱨ ᱫᱚ ᱠᱟᱨᱚᱱ ᱵᱟᱝᱠᱚ ᱠᱷᱚᱫᱟᱜ ᱠᱟᱱᱟ ᱚᱱᱟ ᱫᱚ ᱱᱟᱦᱟᱜ ᱥᱮᱫᱟᱭ ᱥᱮᱫ ᱛᱟᱦᱮᱸ ᱞᱮᱱᱟ᱾
ᱦᱩᱸ ᱦᱩᱸᱦᱩᱸ᱾
ᱟᱫᱚ ᱚᱱᱟ ᱟᱭᱢᱟ ᱜᱤᱫᱽᱨᱟᱹ ᱞᱤᱧ ᱧᱮᱞ ᱟᱠᱟᱫ ᱠᱚᱣᱟ ᱜᱤᱫᱽᱨᱟᱹ ᱵᱮᱲᱟ ᱨᱮ ᱠᱷᱚᱫᱟ ᱡᱟᱦᱟᱸ ᱠᱚ ᱞᱟᱹᱭᱟ ᱟᱨᱠᱤ ᱟᱵᱮᱱ ᱵᱮᱱ ᱞᱟᱹᱭ ᱠᱮᱟ ᱠᱚᱭᱞᱟ ᱦᱮᱸᱫᱮ ᱠᱚᱭᱞᱟ ᱦᱮᱸᱫᱮ ᱫᱚ ᱚᱱᱟ ᱫᱚ ᱵᱟᱝ ᱠᱟᱱᱟ ᱾ ᱚᱱᱟ ᱢᱤᱫᱴᱮᱱ ᱪᱮᱫ ᱦᱮᱸᱫᱮ ᱠᱟᱱᱟ ᱦᱟᱜ ᱧᱩᱛᱩᱢ ᱫᱚ ᱟᱹᱞᱤᱧ ᱦᱚᱸ ᱵᱟᱝᱞᱤᱧ ᱵᱟᱲᱟᱭᱟ᱾ ᱟᱨ ᱚᱱᱟ ᱨᱮᱫᱚ ᱱᱟᱦᱟᱜ ᱜᱚᱜᱚ ᱛᱚᱣᱟ ᱠᱚ ᱢᱮᱥᱟᱭ ᱛᱟᱦᱮᱸᱜ ᱦᱳᱭ ᱥᱮ᱾ ᱟᱨ ᱚᱱᱟᱨᱮ ᱟᱭᱢᱟ ᱜᱟᱱ ᱡᱤᱱᱤᱥ ᱚᱱᱠᱟ ᱠᱚ ᱢᱮᱥᱟᱭ ᱡᱟᱦᱟᱸᱭ ᱟᱞᱮ ᱫᱚ ᱟᱵᱚ ᱡᱟᱱᱟᱢ ᱵᱚᱱᱟ ᱠᱚ ᱩᱱᱠᱩ ᱟᱯᱮᱥᱮᱱ ᱪᱤᱞᱤᱯᱮ ᱞᱟᱹᱭ ᱛᱟᱦᱮᱸᱱ ᱟᱞᱮ ᱫᱚ ᱜᱚᱜᱚ ᱞᱮ ᱞᱟᱹᱭ ᱛᱟᱦᱮᱸᱱ᱾ ᱢᱟᱱᱮ ᱢᱤᱫ ᱤᱭᱟᱹ ᱛᱮᱞᱤᱧ ᱞᱟᱹᱭᱟ ᱛᱚ ᱦᱳᱭ ᱞᱟᱹᱭᱟᱜ ᱞᱤᱧ ᱮᱸᱜᱟᱛ ᱛᱚᱣᱟ ᱦᱳᱭ ᱥᱮ᱾
ᱵᱟ ᱵᱟᱝ ᱦᱮᱸ ᱵᱩᱡᱷᱮ ᱟᱹᱞᱤᱧ᱾
ᱦᱳᱭ᱾ ᱟᱵᱮᱱᱟᱜ ᱥᱮ ᱵᱮᱠᱜᱨᱟᱣᱩᱱᱰ ᱱᱚᱭᱮᱥ ᱦᱤᱡᱩᱜ ᱠᱟᱱᱟ ᱡᱟᱦᱟᱸᱭ ᱠᱚ ᱨᱚᱲᱮᱫ-ᱟ ᱠᱤ᱾
ᱱᱤᱛᱚᱜ ᱦᱤᱡᱩᱜ ᱠᱟᱱᱟ ᱱᱤᱛᱚᱜ᱾
ᱦᱳᱭ ᱱᱤᱛᱳᱜ ᱫᱚ ᱵᱟᱝᱜᱮ᱾
ᱟᱪᱪᱷᱟ᱾ ᱚ
ᱟᱵᱤᱱ ᱪᱮᱫ ᱵᱤᱱ ᱞᱟᱹᱭᱮᱫ ᱛᱟᱦᱮᱸ ᱞᱟᱹᱭᱵᱤᱱ?
ᱚ ᱢᱮᱱᱫᱟᱞᱤᱧ ᱛᱚᱵᱮ ᱟᱯᱮ ᱫᱚ ᱟᱯᱮ ᱥᱮᱫ ᱫᱚ ᱱᱚᱝᱠᱟ ᱡᱮ ᱯᱩᱭᱞᱩ ᱠᱚ ᱜᱚᱝ ᱠᱚᱣᱟ ᱥᱮᱠᱚ ᱡᱟᱶᱟᱭ ᱠᱚᱣᱟ ᱚᱱᱟ ᱯᱚᱨᱮ ᱠᱚ ᱠᱷᱚᱫᱟᱜ-ᱟ ᱥᱮ ᱚᱠᱟ ᱞᱮᱠᱟ ᱚᱱᱠᱟ ᱵᱤᱱ ᱞᱟᱹᱭᱮᱫ-ᱟ᱾
ᱢᱟᱱᱮ ᱡᱟᱦᱟᱸᱭ ᱜᱚ ᱵᱟᱵᱟ ᱚᱲᱟᱜ ᱨᱮ ᱰᱟᱹᱜᱩᱣᱟᱹ ᱨᱮ ᱠᱟᱹᱴᱤᱡ ᱵᱮᱲᱟᱨᱮ ᱵᱟᱝ ᱛᱚ ᱩᱱᱤ ᱫᱚ ᱱᱟᱜ ᱡᱟᱢᱟᱭ ᱚᱲᱟᱜ ᱨᱮ ᱠᱷᱚᱫᱟ ᱚᱪᱚᱭ ᱛᱟᱦᱮᱸᱱ ᱦᱳᱭ ᱥᱮ᱾ ᱟᱵᱮᱱᱟᱜ ᱱᱮᱴᱚᱣᱟᱨᱠ ᱜᱮ ᱯᱨᱚᱵᱞᱮᱢᱮ-ᱟ ᱥᱮ ᱟᱵᱮᱱ ᱵᱟᱝ ᱵᱮᱱ ᱨᱚᱲᱮᱜ-ᱟ ᱟᱞᱤᱧ ᱵᱟᱝᱞᱤᱧ ᱵᱩᱡᱷᱟᱹᱣ ᱫᱟᱲᱮᱭᱟᱜ
ᱦᱮᱞᱳ? ᱢᱮᱱᱫᱟᱞᱤᱧ ᱢᱮᱰᱟᱢ ᱴᱟᱣᱟᱨ ᱡᱟᱹᱱᱤᱡ ᱵᱟᱭ ᱧᱟᱢᱮᱫ ᱛᱟᱵᱤᱱᱟ᱾
ᱠᱚ ᱯᱷᱟᱭᱫᱟ ᱱᱭᱟ
ᱦᱮᱞᱳ?